ᱦᱳᱭ ᱜᱚᱢᱠᱮ ᱡᱚᱦᱟᱨ ᱡᱚᱦᱟᱨ
ᱦᱮᱞᱚ
ᱦᱚᱭ ᱡᱚᱦᱟᱨ ᱡᱚᱦᱟᱨ
ᱡᱚᱦᱟᱨ ᱜᱮ
ᱦᱮᱞᱚ ᱟᱸᱡᱚᱢᱚᱜ ᱠᱟᱱ ᱛᱮ ᱚ ᱦᱚᱭ ᱟᱸᱡᱚᱢᱚᱜ ᱠᱟᱱ ᱜᱮᱭᱟ ᱟᱹᱞᱤᱧᱟᱜ ᱟᱹᱞᱤᱧᱟᱜ ᱚ ᱴᱷᱤᱠ ᱛᱟᱦᱚᱞᱮ ᱠᱷᱚᱵᱚᱨ ᱠᱚ ᱦᱚᱭ ᱢᱟ ᱨᱚᱲ ᱵᱤᱱ
ᱦᱮᱸ ᱢᱮᱱᱫᱟ ᱞᱤᱧ ᱡᱮ ᱟᱸᱡᱚᱢᱚᱜ ᱠᱟᱱ ᱜᱮᱭᱟ ᱜᱟᱞᱢᱟᱨᱟᱣ ᱠᱚ ᱮᱛᱚᱦᱚᱵ ᱛᱟᱞᱟᱝ ᱵᱮᱱ ᱛᱟᱦᱞᱮ
ᱦᱳᱭ ᱦᱳᱭ ᱟᱸᱡᱚᱢᱚᱜ ᱠᱟᱱ ᱜᱮᱭᱟ ᱛᱟᱦᱚᱞᱮ ᱢᱚᱡᱽ ᱵᱟᱲᱟ ᱜᱮᱭᱟ ᱵᱤᱱ ᱛᱚ
ᱦᱮᱸ ᱮᱠᱷᱚᱱ ᱫᱚ ᱢᱚᱸᱡᱽ ᱵᱟᱲᱟ ᱜᱮ ᱟᱵᱮᱱ ᱜᱮ ᱪᱮᱫ ᱞᱮᱠᱟ ᱦᱮᱸ ᱢᱚᱡᱽ ᱵᱟᱲᱟ ᱜᱮ ᱮᱠᱷᱚᱱ ᱫᱚ ᱟᱵᱮᱱ ᱜᱮ ᱪᱮᱫ ᱞᱮᱠᱟ
ᱟᱹᱞᱤᱧ ᱦᱚᱸ ᱢᱚᱡᱽ ᱵᱟᱲᱟ ᱜᱮ ᱢᱮᱱᱟᱜ ᱞᱤᱧᱟ ᱱᱤᱛᱚᱜ ᱦᱚᱸ
ᱦᱮᱸ
ᱛᱟᱦᱚᱞᱮ ᱜᱚᱢᱠᱮ ᱟᱹᱞᱤᱧᱟᱜ ᱢᱤᱫᱴᱤᱡ ᱠᱩᱠᱞᱤ ᱛᱟᱦᱮᱸ ᱠᱟᱱ ᱫᱚ
ᱦᱮᱸ ᱢᱟ ᱠᱩᱠᱞᱤ ᱞᱟᱹᱭ ᱵᱮᱱ
ᱠᱩᱠᱞᱤ ᱫᱚ ᱱᱚᱜᱼᱚᱭ ᱡᱮ ᱛᱤᱨᱤᱥᱟ ᱡᱩᱱ ᱦᱩᱞ ᱢᱟᱦᱟ ᱥᱮᱴᱮᱨ ᱦᱤᱡᱩᱜ ᱠᱟᱱ ᱫᱚ ᱟᱫᱚ ᱱᱚᱜ ᱱᱚᱣᱟ ᱠᱚ ᱵᱟᱨᱮ ᱛᱮᱜᱮ ᱠᱟᱹᱴᱤᱡ ᱵᱟᱨ ᱯᱮ ᱠᱟᱛᱷᱟ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱧᱚᱜ ᱠᱚᱜᱼᱟ
ᱟᱪᱪᱷᱟ ᱦᱩᱞ ᱢᱟᱦᱟ ᱢᱮᱱ ᱛᱮ ᱫᱚ ᱚᱱᱟ ᱜᱮᱵᱚᱱ ᱫᱤᱥᱟᱹ ᱨᱩᱣᱟᱹᱲ ᱡᱟᱦᱟᱸ ᱫᱚ ᱟᱴᱷᱨᱚ ᱥᱚ ᱯᱚᱧᱪᱟᱱᱱᱚ ᱛᱤᱨᱤᱥᱮ ᱡᱩᱱ ᱦᱤᱞᱚᱜ ᱟᱵᱚ ᱨᱮᱱ ᱵᱤᱨ ᱠᱚ ᱥᱤᱫᱩ ᱠᱟᱹᱱᱦᱩ ᱦᱟᱸ ᱯᱷᱩᱞᱚ ᱡᱷᱟᱱᱚ ᱛᱟ ᱩᱱᱠᱩ ᱠᱚ ᱡᱟᱦᱟᱸ ᱤᱝᱨᱮᱡᱽ ᱵᱤᱨᱩᱫᱽ ᱨᱮᱠᱚ ᱞᱟᱹᱲᱦᱟᱹᱭ ᱞᱮᱫ ᱚᱱᱟ ᱜᱮᱵᱚᱱ ᱫᱤᱥᱟᱹ ᱨᱩᱣᱟᱹᱲ ᱮᱫᱟ ᱛᱚ ᱟᱨ ᱚᱱᱟ ᱢᱟᱱᱟᱣ ᱵᱟᱛᱟᱣ ᱞᱟᱹᱜᱤᱫ ᱜᱮ ᱚᱱᱟ ᱫᱤᱱ ᱢᱟᱱᱚᱛ ᱮᱢ ᱞᱟᱹᱜᱤᱫ ᱜᱮ ᱟᱵᱚ ᱥᱟᱱᱛᱟᱲ ᱥᱟᱶᱛᱟ ᱞᱟᱛᱟᱨ ᱨᱮ ᱛᱤᱨᱤᱥᱮ ᱡᱩᱱ ᱦᱤᱞᱚᱜ ᱦᱩᱞ ᱢᱟᱦᱟ ᱞᱮᱠᱟ ᱵᱚᱱ ᱯᱟᱞᱚᱱ ᱮᱫᱟ ᱟᱫᱚ ᱱᱚᱣᱟ ᱦᱩᱞ ᱢᱟᱦᱟ ᱨᱮ ᱟᱭᱢᱟ ᱞᱮᱠᱟᱱ ᱥᱚᱪᱮᱛᱚᱱ ᱢᱩᱞᱚᱠ ᱠᱟᱹᱢᱤ ᱠᱚ ᱦᱟᱛᱟᱣ ᱜᱟᱱ ᱫᱟᱲᱮᱭᱟᱜᱼᱟ ᱡᱮᱢᱚᱱ ᱮᱱᱦᱤᱞᱚᱜ ᱥᱮ ᱩᱱ ᱚᱠᱛᱚ ᱨᱮᱭᱟᱜ ᱠᱟᱛᱷᱟ ᱟᱸ ᱜᱚᱴᱟ ᱥᱟᱶᱛᱟ ᱨᱮᱱ ᱦᱚᱲ ᱴᱷᱮᱱ ᱞᱟᱹᱭ ᱯᱟᱥᱱᱟᱣ ᱥᱮ ᱚᱠᱟ ᱞᱮᱠᱟ ᱟᱵᱚ ᱠᱚᱨᱮᱱ ᱵᱤᱨ ᱠᱚ ᱩᱱᱠᱩ ᱚᱠᱟ ᱞᱮᱠᱟ ᱤᱝᱨᱮᱡᱽ ᱵᱤᱨᱩᱫᱽ ᱨᱮ ᱢᱚᱱᱮ ᱠᱮᱴᱮᱡ ᱠᱟᱛᱮᱫ ᱠᱚ ᱞᱟᱹᱲᱦᱟᱹᱭ ᱞᱮᱱᱟ ᱦᱮᱸ ᱩᱱᱠᱩᱣᱟᱜ ᱵᱤᱨᱚᱛᱚ ᱨᱮᱭᱟᱜ ᱠᱟᱛᱷᱟ᱾ ᱟᱵᱚ ᱨᱮᱱ ᱥᱟᱶᱛᱟ ᱨᱮᱱ ᱦᱚᱲ ᱴᱷᱮᱱ ᱯᱨᱚᱪᱟᱨ ᱥᱮ ᱟᱵᱚ ᱦᱚᱸ ᱟᱨᱚ ᱛᱮᱦᱤᱧ ᱨᱮᱭᱟᱜ ᱫᱤᱱ ᱨᱮ ᱚᱠᱟ ᱞᱮᱠᱟ ᱞᱟᱦᱟ ᱥᱮᱱ ᱪᱟᱞᱟᱣ ᱦᱮᱡ ᱵᱚᱱᱟ ᱩᱱᱠᱩᱣᱟᱜ ᱦᱚᱨ ᱫᱤᱥᱟᱹ ᱥᱮ ᱩᱫᱩᱜ ᱟᱠᱟᱫ ᱰᱟᱦᱟᱨ ᱛᱮ ᱚᱠᱟ ᱞᱮᱠᱟ ᱵᱚᱱ ᱛᱟᱲᱟᱢ ᱞᱮᱠᱷᱟᱱ ᱵᱷᱟᱹᱜᱤ ᱦᱩᱭᱩᱜᱼᱟ ᱦᱩᱸ᱾ ᱚᱱᱟ ᱥᱟᱶ ᱥᱟᱶᱛᱮ ᱟᱵᱚᱣᱟᱜ ᱥᱟᱶᱛᱟ ᱩᱛᱱᱟᱹᱣ ᱨᱮᱭᱟᱜ ᱢᱤᱫ ᱵᱟᱨᱭᱟ ᱠᱟᱹᱢᱤ ᱦᱚᱸ ᱱᱚᱣᱟ ᱱᱟ ᱦᱩᱞ ᱢᱟᱦᱟ ᱦᱤᱞᱚᱜ ᱚᱱᱟ ᱞᱟᱹᱭ ᱯᱟᱥᱱᱟᱣ ᱞᱮᱠᱷᱟᱱ ᱵᱷᱟᱜᱤᱜᱼᱟ ᱤᱧ ᱫᱩᱧ ᱢᱚᱱᱮᱭᱟ ᱾
ᱦᱚᱭ ᱮᱠᱫᱚᱢ ᱾
ᱦᱩᱸ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱢᱠᱮ ᱾
ᱟᱫᱚ ᱦᱟᱸᱜ ᱟᱭᱢᱟ ᱦᱚᱲ ᱦᱟᱸᱜ ᱱᱤᱭᱟᱹ ᱫᱚ ᱩᱛᱥᱚᱵᱽ ᱞᱮᱠᱟ ᱠᱚ ᱢᱮᱱᱟᱜ ᱛᱟᱵᱚᱱᱟ
ᱦᱚᱭ
ᱟᱫᱚ ᱦᱟᱸᱜ ᱱᱤᱭᱟᱹ ᱢᱟᱦᱟ ᱩᱛᱥᱚᱵ ᱢᱟ ᱮᱠᱟᱞ ᱜᱮ ᱵᱟᱝ ᱠᱟᱱ ᱛᱟᱵᱚᱱ᱾
ᱦᱳᱭ
ᱟᱫᱚ ᱱᱚᱜᱚᱱᱟ ᱥᱮᱡ ᱦᱟᱸᱜ ᱠᱟᱹᱴᱤᱡ ᱫᱷᱮᱭᱟᱱ ᱮᱢᱟᱜ ᱦᱩᱭᱩᱜ ᱛᱟᱵᱚᱱᱟ ᱾
ᱴᱷᱤ ᱟᱞᱤᱧᱟᱜ ᱦᱚᱭ ᱟᱹᱞᱤᱧᱟᱜ ᱩᱭᱦᱟᱹᱨ ᱛᱮᱫᱚ ᱱᱤᱭᱟᱹ ᱛᱤᱨᱤᱥᱟ ᱡᱩᱱ ᱡᱟᱦᱟᱸ ᱦᱩᱞ ᱢᱟᱦᱟ ᱵᱚᱱ ᱢᱮᱛᱟᱜ ᱠᱟᱱ ᱾ ᱱᱚᱣᱟ ᱟᱵᱚ ᱥᱟᱱᱛᱟᱲ ᱥᱚᱢᱟᱡᱽ ᱞᱟᱹᱜᱤᱫ ᱛᱮ ᱥᱮ ᱟᱵᱚ ᱜᱚᱴᱟ ᱵᱷᱟᱨᱚᱛ ᱫᱤᱥᱚᱢ ᱨᱮᱱ ᱦᱚᱲ ᱠᱚ ᱞᱟᱹᱜᱤᱫ ᱛᱮᱫᱚ ᱢᱤᱫ ᱟᱹᱰᱤ ᱜᱚᱨᱚᱵᱟᱱ ᱫᱤᱱ ᱱᱚᱝᱠᱟᱞᱤᱧ ᱢᱚᱱᱮ ᱟᱠᱟᱱᱟ ᱾
ᱦᱩᱸ ᱦᱩᱸ
ᱱᱤᱭᱟᱹ ᱫᱤᱱ ᱫᱚ ᱡᱟᱦᱟᱸᱭ ᱟᱵᱚᱨᱮᱱ ᱦᱟᱯᱲᱟᱢ ᱠᱚ ᱟᱵᱚ ᱠᱚ ᱞᱟᱹᱜᱤᱫ ᱡᱟᱦᱟᱸ ᱢᱟᱭᱟᱢ ᱠᱚ ᱞᱤᱸᱡᱤ ᱟᱠᱟᱫ ᱫᱚ ᱦᱚᱭᱛᱚ ᱩᱱᱠᱩ ᱡᱩᱫᱤ ᱵᱟᱝ ᱠᱚ ᱞᱤᱸᱡᱤ ᱠᱤ ᱟᱵᱚᱫᱚ ᱦᱚᱭᱛᱚ ᱱᱤᱛᱚᱜ ᱡᱟᱦᱟᱸ ᱯᱚᱨᱡᱟᱭ ᱨᱮ ᱢᱮᱱᱟᱜ ᱵᱚᱱᱟ ᱟᱵᱚ ᱫᱚ ᱱᱚᱝ ᱟᱫᱚ ᱵᱟᱝ ᱡᱟᱹᱱᱤᱡ ᱵᱚᱱ ᱛᱟᱦᱮᱸ ᱫᱟᱲᱮᱭᱟᱜ ᱜᱮᱭᱟ ᱦᱚᱭᱛᱚ ᱠᱩ ᱮᱴᱟᱜ ᱦᱚᱲᱟᱜ ᱜᱩᱞᱟᱢ ᱨᱮᱜᱮ ᱵᱚᱱ ᱛᱟᱦᱮᱸ ᱠᱚᱜᱼᱟ ᱟᱵᱚ ᱫᱚ ᱾ ᱟᱫᱚ ᱩᱱᱠᱩᱣᱟᱜ ᱡᱟᱦᱟᱸ ᱞᱩᱠᱷᱩ ᱢᱟᱱᱮ ᱟᱵᱚ ᱞᱟᱹᱜᱤᱫ ᱠᱚ ᱞᱟᱹᱲᱦᱟᱹᱭ ᱟᱠᱟᱫ ᱚᱱᱟ ᱞᱟᱹᱲᱦᱟᱹᱭ ᱡᱟᱛᱮ ᱵᱟᱝ ᱵᱮᱨᱛᱷᱚᱜ ᱢᱟ ᱚᱱᱟ ᱵᱚᱱ ᱠᱟᱹᱢᱤ ᱦᱚᱨᱟᱭ ᱢᱟ ᱾ ᱟᱹᱞᱤᱧᱟᱜ ᱢᱮᱱ
ᱦᱩᱸ ᱟᱨ ᱮᱠᱫᱚᱢ ᱡᱚᱛᱷᱟᱛ ᱠᱟᱛᱷᱟ ᱠᱟᱱ ᱜᱮᱭᱟ ᱱᱤᱭᱟᱹ ᱦᱚᱸ᱾
ᱦᱳᱭ᱾ ᱵᱟᱠᱷᱟᱱ ᱮᱢᱚᱱ ᱮᱢᱚᱱ ᱡᱟᱭᱜᱟ ᱨᱮᱫᱚ ᱧᱮᱞᱚᱜ ᱠᱟᱱᱟ ᱱᱤᱛᱚᱜ ᱡᱮ ᱱᱩᱠᱤᱱᱟᱜ ᱧᱩᱛᱩᱢ ᱛᱮ ᱱᱚᱣᱟ ᱦᱩᱞ ᱢᱟᱦᱟ ᱢᱟᱱᱟᱣ, ᱥᱟᱶᱛᱮ ᱦᱟᱱᱟ ᱧᱤᱫᱟᱹ ᱯᱨᱳᱜᱨᱟᱢ ᱦᱩᱭᱩᱜ ᱠᱟᱱᱟ᱾ ᱟᱨ ᱱᱚᱜᱼᱚᱭ ᱮᱱᱮᱡ ᱥᱮᱨᱮᱧ ᱥᱟᱶᱛᱮ ᱦᱟᱱᱟ ᱯᱟᱹᱣᱟᱹ, ᱦᱟᱺᱰᱤ ᱠᱚᱛᱮ ᱵᱚᱱ ᱡᱚᱵᱮ ᱠᱚᱜ ᱠᱟᱱᱟ᱾ ᱚᱱᱟ ᱫᱚ ᱠᱟᱹᱴᱤᱡ ᱟᱹᱞᱤᱧ ᱫᱚ ᱱᱟᱦᱟᱜ ᱩᱱᱟᱹᱜ ᱵᱟᱹᱞᱤ ᱢᱮᱫ ᱛᱮᱫᱚ ᱵᱟᱹᱞᱤᱧ ᱢᱚᱱᱮᱭᱮᱫ-ᱟ᱾
ᱦᱩᱸ ᱦᱩᱸ᱾ ᱦᱩᱸ ᱚᱱᱟ ᱦᱚᱸ ᱠᱟᱱ ᱜᱮᱭᱟ ᱱᱤᱭᱟᱹ ᱡᱚᱠᱷᱚᱱ ᱵᱚᱱ ᱧᱩᱛᱩᱢ ᱮᱫᱟ ᱥᱮ ᱱᱤᱭᱟᱹ ᱛᱤᱨᱤᱥᱮ ᱡᱩᱱ ᱧᱩᱛᱩᱢ ᱛᱮ ᱠᱟᱹᱢᱤ ᱦᱚᱨᱟ ᱡᱚᱠᱷᱚᱱ ᱵᱩᱱ ᱥᱟᱵ ᱟᱠᱟᱫᱟ᱾ ᱥᱮᱵᱚᱱ ᱥᱟᱵ ᱨᱟᱠᱟᱵ ᱮᱫᱟ᱾ ᱚᱱᱟ ᱫᱚ ᱚᱱᱟ ᱨᱮᱭᱟᱜ ᱡᱟᱦᱟᱸ ᱡᱚᱛᱷᱟᱛ ᱠᱟᱹᱢᱤ ᱠᱟᱱᱟ᱾ ᱚᱱᱟ ᱠᱟᱹᱢᱤ ᱠᱚᱨᱟᱣ ᱞᱮᱠᱷᱟᱱ ᱜᱮ ᱥᱟᱨᱛᱷᱚᱠᱚᱛᱟ ᱫᱚᱭ ᱧᱟᱢᱟ, ᱦᱩᱸ ᱦᱟᱺᱰᱤ ᱯᱟᱹᱣᱨᱟᱹ ᱧᱩᱛᱮᱫ ᱥᱮ ᱯᱨᱳᱜᱨᱟᱢ ᱩᱫᱩᱜ ᱠᱟᱛᱮᱫ ᱱᱤᱭᱟᱹ ᱫᱚ ᱠᱟᱹᱢᱤ ᱦᱚᱨᱟ ᱦᱚᱸ ᱵᱟᱝ ᱠᱟᱱᱟ ᱟᱨ ᱥᱟᱛᱷᱚᱠᱚᱛᱟ ᱦᱚᱸ ᱵᱟᱭ ᱧᱟᱢᱟ᱾ ᱛᱟᱦᱞᱮ ᱮᱱᱦᱤᱞᱳᱜ ᱫᱤᱱ ᱫᱚ ᱟᱵᱚ ᱫᱚ ᱢᱤᱫ ᱞᱮᱠᱟ ᱵᱚᱱ ᱚᱯᱚᱢᱟᱱ ᱮᱫᱟ, ᱦᱳᱭᱛᱳ᱾
ᱦᱳᱭ ᱮᱠᱫᱚᱢ᱾ ᱯᱨᱳᱜᱨᱟᱢ ᱠᱚᱨᱟᱣ ᱫᱚ ᱴᱷᱤᱠ ᱜᱮᱭᱟ, ᱡᱟᱦᱟᱸ ᱯᱨᱳᱜᱨᱟᱢ ᱛᱮ ᱡᱟᱦᱟᱸ ᱩᱱᱠᱤᱱᱟᱜ ᱩᱭᱦᱟᱹᱨ ᱡᱟᱦᱟᱸ ᱠᱚ ᱯᱨᱳᱜᱨᱟᱢ ᱛᱟᱞᱟ ᱛᱮᱵᱚᱱ ᱩᱫᱩᱜ ᱥᱚᱫᱚᱨ, ᱡᱟᱦᱟᱸ ᱰᱨᱟᱢᱟ ᱵᱚᱱ ᱢᱮᱛᱟᱜ ᱠᱟᱱ ᱫᱚ ᱩᱱᱠᱩ ᱩᱱᱠᱤᱱᱟᱜ ᱠᱟᱹᱦᱱᱤ ᱵᱚᱱ ᱚᱱᱟ ᱩᱫᱩᱜ ᱯᱷᱩᱴ ᱢᱮᱞ ᱮᱫᱟ᱾ ᱚᱱᱟ ᱠᱚᱫᱚ ᱟᱹᱞᱤᱧ ᱫᱚ ᱴᱷᱤᱠ ᱞᱤᱧ ᱢᱚᱱᱮᱭᱟ ᱟᱨ ᱵᱟᱝᱠᱷᱟᱱ ᱦᱟᱱᱟ ᱮᱱᱮᱡ ᱥᱮᱨᱮᱧ ᱥᱮ ᱚᱱᱟ ᱡᱟᱦᱟᱸ ᱢᱚᱨᱰᱟᱱ ᱵᱚᱱ ᱠᱷᱟᱹᱲᱟ ᱚᱱᱟ ᱫᱚ ᱠᱟᱹᱴᱤᱡ ᱠᱟᱹᱴᱤᱡ ᱱᱟᱦᱟᱜ ᱵᱟᱝ ᱡᱩᱛᱩᱜ ᱠᱟᱱᱟ᱾
ᱡᱮᱢᱱᱤ ᱢᱮᱱ ᱜᱟᱱᱚᱜᱼᱟ, ᱦᱩᱞ ᱥᱮᱨᱮᱧ ᱦᱮᱸ ᱦᱩᱞ ᱵᱟᱠᱷᱨᱟ ᱛᱮ ᱚᱱᱚᱦᱮ ᱦᱮᱸ ᱥᱮ ᱦᱩᱞ ᱵᱟᱠᱷᱨᱟ ᱛᱮ ᱜᱟᱭᱟᱱ-ᱼ ᱱᱤᱭᱟᱹ ᱠᱚᱫᱚ ᱴᱷᱤᱠ ᱜᱮᱭᱟ ᱥᱮ ᱱᱤᱭᱟᱹ ᱠᱚᱫᱚ ᱢᱟᱱᱟᱣ ᱵᱟᱛᱟᱣ ᱫᱚ ᱜᱟᱱᱚᱜ ᱜᱮᱭᱟ᱾
ᱮᱠᱫᱚᱢ ᱮᱠᱫᱚᱢ᱾
ᱦᱩᱸ
ᱥᱟᱶᱛᱮ ᱢᱟᱹᱭ ᱵᱟᱹᱵᱩ ᱛᱟᱠᱚ ᱦᱚᱸ ᱠᱚ ᱵᱩᱡᱷᱟᱹᱣ ᱞᱟᱹᱜᱤᱫ ᱦᱚᱛᱮᱡ ᱛᱮ ᱢᱟᱱᱮ ᱡᱟᱦᱟᱸᱭ ᱟᱵᱚᱨᱮᱱ ᱠᱚ ᱢᱟᱨᱟᱝ ᱯᱮᱲᱟ ᱥᱟᱶᱛᱮ ᱱᱩᱠᱩ ᱢᱟᱪᱮᱫ ᱠᱚᱵᱚᱱ ᱟᱹᱜᱩ ᱠᱚᱫᱚ ᱢᱟᱹᱡᱷᱤ ᱯᱟᱨᱜᱟᱱᱟ ᱱᱟᱭᱠᱮ ᱱᱩᱠᱩ ᱠᱚ ᱡᱮᱱᱮ ᱵᱟᱨᱯᱮ ᱠᱟᱛᱷᱟ ᱚᱱᱟ ᱥᱚᱢᱯᱚᱨᱠᱚ ᱠᱚ ᱞᱟᱹᱭ ᱢᱟ ᱟᱵᱚᱨᱮᱱ ᱦᱩᱰᱤᱧ ᱵᱟᱹᱵᱩ ᱠᱚᱠᱚ ᱟᱸᱡᱚᱢᱟ ᱚᱱᱟ ᱦᱚᱸ ᱱᱟᱯᱟᱭ ᱠᱚᱜᱼᱟ᱾ ᱡᱟᱛᱮ ᱠᱚ ᱵᱩᱡᱷᱟᱹᱣ ᱢᱟ
ᱟᱪᱪᱷᱟ ᱜᱚᱢᱠᱮ ᱟᱹᱞᱤᱧ ᱦᱟᱸ ᱢᱤᱫᱴᱮᱱ ᱠᱩᱠᱞᱤᱧ ᱫᱚᱦᱚ ᱞᱟᱹᱜᱤᱫ᱾
ᱦᱮᱸ ᱞᱟᱹᱭ ᱵᱮᱱ᱾
ᱚᱱᱟ ᱫᱚ ᱦᱩᱭᱩᱜ ᱠᱟᱱᱟ ᱟᱵᱩ ᱥᱟᱱᱛᱟᱲ ᱥᱟᱶᱛᱟ ᱠᱷᱚᱱ ᱱᱚᱝᱠᱟ ᱫᱚ ᱞᱟᱹᱭ ᱵᱟᱝ ᱜᱟᱱᱚᱜᱼᱟ ᱡᱮ ᱟᱹᱰᱤ ᱟᱭᱢᱟ ᱫᱤᱱ ᱠᱷᱚᱱᱜᱤ ᱨᱟᱡᱽᱱᱤᱛᱤ ᱥᱮᱱ ᱦᱚᱲ ᱵᱟᱹᱱᱩᱜ ᱠᱚᱛᱟ ᱵᱚᱱᱟ ᱥᱮ ᱵᱟᱠᱚ ᱥᱮᱞᱮᱫ ᱟᱠᱟᱱᱟ᱾ ᱚ ᱟᱭᱢᱟ ᱫᱤᱱ ᱠᱷᱚᱱ ᱜᱮ ᱢᱮᱱᱟᱜ ᱠᱚᱜᱮᱭᱟ᱾ ᱮᱢ ᱯᱤ ᱮᱢᱮᱞᱮ ᱦᱚᱸᱠᱚ ᱛᱟᱦᱮᱸ ᱵᱟᱲᱟ ᱟᱠᱟᱱ ᱜᱮᱭᱟ ᱥᱮ ᱮᱠᱷᱚᱱ ᱦᱚᱸ ᱢᱮᱱᱟᱜ ᱠᱚ ᱜᱮᱭᱟ ᱢᱤᱫ ᱵᱟᱨ ᱫᱚ᱾
ᱦᱳᱭ᱾
ᱟᱫᱚ ᱦᱟᱸᱜ ᱞᱮᱠᱷᱟ ᱥᱩᱢᱩᱝ ᱜᱮ ᱢᱮᱱᱟᱜ ᱠᱚᱛᱟ ᱵᱚᱱᱟ, ᱟᱫᱚ ᱤᱧ ᱫᱩᱧ ᱢᱮᱱᱟ ᱱᱤᱛ ᱚᱛᱠᱛᱚ ᱨᱮᱫᱚ ᱦᱩᱸ ᱨᱟᱡᱽᱱᱤᱛᱤ ᱥᱮᱱ ᱦᱚᱸ ᱡᱩᱫᱤ ᱟᱵᱚᱨᱮᱱ ᱦᱚᱲ ᱵᱟᱠᱚ ᱪᱟᱞᱟᱜ ᱛᱟᱵᱚᱱᱟ᱾ ᱛᱟᱦᱚᱞᱮ ᱦᱚᱸ ᱟᱵᱚᱣᱟᱜ ᱥᱟᱶᱛᱟ ᱫᱚ ᱞᱟᱦᱟᱱ ᱥᱮᱫ ᱤᱫᱤ ᱫᱚ ᱛᱷᱚᱲᱟ ᱦᱟᱸᱜ ᱠᱚᱴᱷᱤᱱ ᱧᱚᱜ ᱜᱮᱭᱟ᱾
ᱮᱠᱫᱚᱢ ᱮᱠᱫᱚᱢ ᱡᱚᱛᱷᱟᱛ ᱠᱟᱛᱷᱟ᱾
ᱚᱠᱟ ᱞᱮᱠᱟᱛᱮ ᱱᱚᱜᱼᱚᱭ ᱨᱟᱡᱽᱱᱤᱛᱤ ᱥᱮᱱ ᱟᱵᱚ ᱵᱚᱱ ᱥᱮᱞᱮᱫ ᱞᱮᱱᱠᱷᱟᱱ ᱟᱵᱚᱣᱟᱜ ᱩᱛᱱᱟᱹᱣ ᱦᱩᱭ ᱫᱟᱲᱮᱭᱟᱜᱼᱟ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱜᱚᱢᱠᱮ, ᱡᱟᱦᱟᱸ ᱨᱟᱡᱽᱱᱤᱛᱤ ᱨᱮᱱᱟᱜ ᱠᱟᱛᱷᱟ ᱵᱮᱱ ᱞᱟᱹᱭᱮᱜᱼᱟ ᱱᱚᱣᱟ ᱫᱚ ᱟᱵᱚ ᱡᱟᱦᱟᱸᱭ ᱦᱮᱸ ᱟᱸᱡᱚᱢᱚᱜ ᱠᱟᱱᱟ ᱛᱚ? ᱦᱮᱞᱳ
ᱦᱮᱸ ᱦᱮᱸ ᱦᱮᱸ ᱟᱸᱡᱚᱢᱚᱜ ᱠᱟᱱ ᱜᱮᱭᱟ᱾
ᱦᱳᱭ ᱢᱟ ᱛᱟᱦᱚᱞᱮᱧ ᱞᱟᱹᱭᱮᱜᱼᱟ ᱦᱮᱸ, ᱟᱹᱰᱤ ᱦᱳᱭ ᱟᱹᱰᱤ ᱢᱚᱸᱡᱽ ᱠᱩᱠᱞᱤ ᱠᱩᱠᱞᱤ ᱵᱮᱱ ᱫᱚᱦᱚ ᱠᱟᱫᱟ ᱛᱚ ᱟᱫᱚ ᱚᱱᱟ ᱠᱩᱠᱞᱤ ᱨᱮᱱᱟᱜ ᱛᱮᱞᱟ ᱮᱢ ᱨᱮᱱᱟᱜ ᱠᱟᱹᱴᱤᱡ ᱪᱮᱥᱴᱟᱭ ᱟᱞᱤᱧ ᱨᱟᱡᱽᱱᱤᱛᱤ ᱵᱚᱞᱛᱮ ᱫᱚ ᱟᱵᱚ ᱥᱟᱱᱛᱟᱲ ᱥᱟᱱᱛᱟᱲ ᱥᱚᱢᱟᱡᱽ ᱡᱟᱦᱟᱸ ᱛᱤᱱᱟᱹᱜ ᱢᱮᱱᱟᱜ ᱵᱚᱱ ᱟᱵᱚ ᱡᱩᱢᱤᱫᱚᱜ ᱞᱟᱹᱠᱛᱤ ᱢᱮᱱᱟᱜ ᱛᱟᱵᱚᱱᱟ, ᱵᱟᱵᱚᱱ ᱡᱩᱢᱤᱫ ᱞᱮᱱᱠᱷᱟᱱ ᱱᱚᱣᱟ ᱦᱚᱸ ᱵᱟᱵᱚᱱ ᱫᱟᱲᱮᱭᱟᱜᱼᱟ ᱪᱮᱛᱟᱱ ᱥᱮᱫ ᱪᱟᱞᱟᱜ ᱫᱚ, ᱱᱤᱛᱚᱜ ᱵᱷᱳᱴ ᱨᱮᱱᱟᱜ ᱢᱤᱫᱴᱤᱡ ᱵᱮᱯᱟᱨ ᱠᱟᱱᱟ ᱛᱚ‌, ᱛᱤᱱᱟᱹᱜ ᱥᱚᱢᱚᱨᱛᱷᱚᱱᱮᱢ ᱧᱟᱢᱟ ᱩᱱᱟᱹᱜ ᱪᱮᱛᱟᱱ ᱥᱮᱱᱮᱢ ᱥᱮᱱ ᱫᱟᱲᱮᱭᱟᱜᱼᱟ᱾ ᱢᱮᱱᱠᱷᱟᱱ ᱫᱚ ᱛᱤᱱᱟᱹᱜ ᱜᱟᱱ ᱠᱟᱹᱢᱤ ᱥᱮ ᱵᱟᱝ ᱠᱟᱹᱢᱤᱜᱼᱟ ᱚᱱᱟ ᱫᱚ ᱟᱵᱚ ᱟᱨᱦᱚᱸ ᱠᱩᱠᱞᱤ ᱟᱵᱚ ᱫᱚᱦᱚ ᱞᱟᱜᱟᱣ ᱵᱚᱱᱟ ᱟᱵᱚ ᱱᱩᱠᱩ ᱡᱟᱦᱟᱸᱭ ᱠᱚᱵᱚᱱ ᱛᱤᱸᱜᱩᱭᱮᱫ ᱠᱚᱫᱚ ᱟᱵᱚ ᱠᱚ ᱢᱚᱫᱽᱫᱷᱮᱨᱮ ᱱᱩᱠᱩ ᱠᱚ ᱛᱟᱞᱟᱨᱮ᱾
ᱦᱩᱸ
ᱠᱩᱠᱞᱤ ᱵᱚᱞᱛᱮᱫ ᱫᱚ ᱡᱟᱦᱟᱸ ᱥᱟᱫᱷᱟᱨᱚᱱ ᱪᱷᱳᱴᱳ ᱠᱷᱟᱴᱳ ᱠᱟᱹᱴᱤᱡ ᱠᱟᱹᱴᱤᱡ ᱚᱱᱮ ᱞᱟᱛᱟᱨ ᱫᱷᱟᱯ ᱠᱷᱚᱱᱚ ᱜᱮ ᱟᱹᱛᱩ ᱨᱮᱱᱟᱜ ᱵᱩᱜᱤ ᱵᱟᱹᱲᱤᱡ ᱫᱟᱜ ᱴᱷᱤᱠ ᱴᱷᱟᱠ ᱧᱟᱢᱚᱜ ᱠᱟᱱᱟ ᱥᱮ ᱵᱟᱝ ᱠᱚᱞ ᱠᱚ ᱦᱩᱭᱩᱜ ᱠᱟᱱᱟ ᱥᱮ ᱵᱟᱝ ᱥᱮ ᱡᱳᱜᱟᱡᱳᱜᱽ ᱵᱮᱵᱚᱥᱛᱟ ᱚᱱᱱᱟ ᱠᱚ ᱢᱟᱱᱮ ᱠᱟᱹᱴᱤᱡ ᱠᱟᱹᱴᱤᱡ ᱛᱮᱜᱮ ᱪᱮᱛᱟᱱ ᱫᱷᱟᱯ ᱥᱮᱱ ᱞᱟᱦᱟᱜ ᱞᱟᱜᱟᱣ ᱵᱚᱱᱟ ᱵᱟᱠᱷᱟᱱ ᱦᱩᱴᱠᱩᱨᱮ ᱥᱮ ᱮᱠᱫᱚᱢ ᱪᱮᱛᱟᱱ ᱩᱛᱟᱹᱨ ᱵᱚᱱ ᱥᱮᱱᱚᱜᱼᱟ ᱚᱱᱠᱟ ᱦᱚᱸ ᱱᱟᱦᱟᱜ ᱛᱚ ᱵᱟᱝ ᱜᱟᱱᱚᱜ ᱠᱟᱱᱟ᱾ ᱫᱷᱟᱯ ᱫᱷᱟᱯ ᱜᱮ ᱪᱟᱞᱟᱜ ᱫᱚ ᱞᱟᱜᱟᱣ ᱵᱚᱱᱟ᱾
ᱦᱩᱸ
ᱦᱳᱭ ᱛᱟᱦᱞᱮ ᱟᱵᱮᱱᱟᱜ ᱩᱭᱦᱟᱹᱨ ᱨᱮ ᱠᱟᱹᱴᱤᱡ ᱚᱱᱠᱟ ᱵᱤᱥᱛᱟᱨᱤᱛᱚ ᱵᱷᱟᱵᱛᱮ ᱡᱩᱫᱤ ᱢᱮᱱᱟᱜ ᱠᱷᱟᱱ ᱟᱹᱞᱤᱧ ᱠᱷᱚᱱ ᱵᱮᱥ ᱧᱚᱜ ᱠᱟᱹᱴᱤᱡ ᱵᱮᱱ ᱞᱟᱹᱭ ᱠᱮᱭᱟ?
ᱦᱩᱸᱦᱩᱸ ᱞᱟᱹᱭ ᱫᱚ ᱵᱚᱞᱮ ᱱᱚᱝ ᱱᱚᱝᱠᱟ ᱜᱮ ᱪᱮᱫᱟᱜ ᱥᱮ ᱨᱟᱡᱽᱱᱤᱛᱤ ᱪᱮᱛᱟᱱ ᱨᱮᱦᱚᱸ ᱡᱮᱦᱮᱛᱩ ᱚᱱᱟ ᱦᱚᱸ ᱢᱤᱫᱴᱮᱱ ᱱᱤᱛᱤ ᱠᱟᱱᱟ ᱛᱚ ᱦᱚᱭᱛᱚ ᱱᱮᱛᱟᱨ ᱟᱜ ᱨᱟᱡᱽᱱᱤᱛᱤ ᱧᱩᱛᱩᱢ ᱛᱮ ᱟᱭᱢᱟ ᱦᱚᱲ ᱟᱭᱢᱟ ᱞᱮᱠᱟ ᱜᱮ ᱪᱤᱱᱛᱟ ᱵᱷᱟᱵᱽᱱᱟ ᱢᱮᱱᱟᱜ ᱛᱟᱠᱚᱣᱟ᱾ ᱥᱮ ᱠᱤᱪᱷᱩ ᱡᱚᱱ ᱦᱚᱲ ᱫᱚ ᱦᱟᱲ ᱦᱚᱭᱛᱚ ᱱᱚᱝᱠᱟ ᱦᱚᱸᱠᱚ ᱢᱚᱱᱮᱭᱟ ᱡᱮ ᱨᱟᱡᱽ- ᱱᱤᱛᱤ ᱢᱟᱱᱮ ᱜᱮ ᱢᱤᱫᱴᱮᱱ- ᱠᱩ-ᱠᱚᱨᱢᱚ ᱥᱮ ᱞᱩᱴ ᱯᱟᱴ ᱥᱮ ᱠᱷᱩᱱᱟᱹ ᱠᱷᱩᱱᱤ ᱦᱟᱱᱟ ᱦᱟᱱᱤ, ᱱᱚᱝᱠᱟ ᱠᱚ ᱢᱚᱱᱮᱭᱫᱟ ᱦᱟᱸᱜ ᱛᱤᱦᱤᱧ ᱨᱮᱭᱟᱜ ᱡᱟᱦᱟ ᱪᱤᱛᱟᱹᱨ ᱧᱮᱞᱚᱜ ᱠᱟᱱᱟ ᱨᱟᱡᱽᱱᱤᱛᱤ ᱪᱮᱛᱟᱱ᱾
ᱦᱳᱭ ᱦᱮᱸ
ᱟᱫᱚ ᱦᱟᱸᱜ ᱨᱟᱡᱽᱱᱤᱛᱤ ᱢᱮᱱ ᱞᱮᱠᱷᱟᱱ ᱫᱚ ᱟᱸ ᱵᱩᱡᱷᱟᱹᱜᱼᱟ ᱡᱮ ᱢᱤᱫᱴᱮᱱ ᱟᱸ ᱱᱤᱛᱤ ᱠᱟᱛᱷᱟ ᱠᱟᱱᱟ ᱛᱚ ᱟᱫᱚ ᱟᱵᱚ ᱥᱟᱱᱛᱟᱲ ᱥᱟᱶᱛᱟ ᱨᱮᱦᱚᱸ ᱡᱩᱫᱤ ᱚᱱᱠᱟ ᱨᱟᱡᱽᱱᱤᱛᱤ ᱨᱮ ᱡᱩᱫᱤ ᱡᱟᱦᱟᱸᱭ ᱟᱸ ᱯᱟᱨᱛᱷᱤ ᱵᱟᱠᱚ ᱞᱟᱦᱟᱜ ᱛᱟᱵᱚᱱᱟ ᱥᱮ ᱵᱟᱠᱚ ᱥᱮᱞᱮᱫᱚᱜ ᱛᱟᱵᱚᱱᱟ ᱛᱟᱞᱚᱦᱮ ᱫᱚ ᱟᱵᱩ ᱠᱚᱣᱟᱜ ᱵᱤᱥᱮᱥ ᱠᱚᱨᱮ ᱥᱟᱱᱛᱟᱲ ᱡᱟᱹᱛᱤᱭᱟᱜ ᱡᱟᱦᱟᱸ ᱨᱮᱸᱜᱮᱡ ᱛᱮᱛᱟᱝ ᱠᱟᱱ ᱛᱟᱵᱚᱱᱟ ᱚᱱᱟ ᱫᱚ ᱦᱚᱭᱛᱚ ᱪᱮᱛᱟᱱ ᱫᱷᱟᱯ ᱨᱮᱫᱚ ᱵᱟᱝ ᱪᱟᱞᱟᱜ ᱛᱟᱵᱚᱱᱟ ᱥᱮ ᱟᱵᱚᱣᱟᱜ ᱨᱚᱲ ᱫᱚ ᱚᱸᱰᱮ ᱫᱚ ᱵᱟᱭ ᱛᱤᱭᱟᱹᱜᱟ ᱟᱫᱚ ᱤᱧ ᱫᱚ ᱚᱱᱟ ᱚᱱᱟ ᱵᱟ- ᱵᱟᱠᱷᱨᱟ ᱛᱮᱧ ᱢᱮᱱ-ᱫᱟ ᱡᱮ ᱟᱵᱩᱣᱟᱜ ᱪᱮᱫ ᱨᱮᱸᱜᱮᱡ ᱛᱟᱵᱩᱱ ᱟᱵᱩᱣᱟᱜ ᱪᱮᱫ ᱛᱮᱛᱟᱝ ᱛᱟᱵᱩᱱ ᱚᱱᱟ ᱫᱚ ᱟᱵᱚᱨᱮᱱ ᱦᱚᱲ ᱜᱮ ᱵᱷᱟᱜᱤ ᱴᱷᱤᱠ ᱫᱚᱠᱚ ᱵᱩᱡᱷᱟᱹᱣᱟ ᱦᱮᱸ ᱟᱫᱚ ᱩᱱᱠᱩ ᱫᱟᱨᱟᱭ ᱛᱮᱜᱮ ᱟᱸ ᱵᱤᱫᱷᱟᱱ ᱥᱚᱵᱷᱟ ᱨᱮ ᱦᱩᱭ ᱦᱚᱪᱚᱱᱚᱜ ᱥᱮ ᱯᱟᱨᱞᱟᱢᱮᱱᱴ ᱨᱮ ᱦᱩᱭ ᱦᱚᱪᱚᱱᱚᱜ ᱟᱵᱩᱨᱮᱱ ᱯᱨᱟᱛᱷᱤ ᱠᱚ ᱛᱟᱦᱮᱱ ᱠᱷᱟᱱ ᱟᱵᱩᱣᱟᱜ ᱠᱟᱛᱷᱟ ᱫᱚ ᱟᱹᱰᱤ ᱢᱚᱡᱽ ᱛᱮᱠᱚ ᱦᱚᱭᱛᱚ ᱠᱚ ᱞᱟᱹᱭ ᱯᱟᱥᱱᱟᱣ ᱫᱟᱲᱮᱭᱟᱜᱼᱟ ᱾ ᱦᱩᱸ ᱟᱫᱚ ᱚᱱᱟ ᱦᱚᱸ ᱥᱟᱶᱛᱟ ᱞᱟᱦᱟᱱ ᱟᱹᱨᱤ ᱨᱮ ᱱᱤᱭᱟᱹ ᱦᱚᱸ ᱢᱤᱫᱴᱟᱱ ᱫᱤᱠ ᱠᱟᱱ ᱛᱟᱵᱚᱱᱟ ᱡᱮ ᱟᱵᱚ ᱦᱚᱸ ᱟᱸ ᱡᱟᱦᱟ ᱛᱤᱱᱟᱹᱜ ᱵᱚᱱ ᱯᱟᱨᱤᱭᱟᱜᱼᱟ ᱨᱟᱡᱽᱱᱤᱛᱤ ᱥᱮᱱ ᱵᱚᱱ ᱥᱮᱞᱮᱫ ᱞᱮᱱᱠᱷᱟᱱ ᱫᱚ ᱦᱚᱭᱛᱚ ᱥᱟᱶᱛᱟ ᱨᱮᱭᱟᱜ ᱜᱮ ᱵᱷᱟᱹᱜᱤ ᱦᱩᱭᱩᱜᱼᱟ ᱾
ᱮᱠᱫᱚᱢ ᱟᱵᱚᱣᱟᱜ ᱠᱩᱠᱞᱤ ᱨᱮᱱᱟᱜ ᱛᱮᱞᱟ ᱦᱟᱸᱰᱮ ᱯᱟᱨᱞᱟᱢᱮᱱᱴ ᱨᱮᱠᱚ ᱥᱚᱫᱚᱨ ᱫᱟᱲᱮᱭᱟᱜᱼᱟ ᱚᱱᱟ ᱦᱚᱸ ᱢᱤᱫᱴᱤᱡ ᱟᱹᱰᱤ ᱱᱟᱯᱟᱭ ᱯᱨᱚᱥᱮᱥ ᱠᱟᱱ ᱜᱮᱭᱟ ᱾
ᱟᱨ ᱟᱛᱩ ᱴᱚᱞᱟ ᱨᱮᱭᱟᱜ ᱦᱚᱸ ᱢᱤᱫᱴᱮᱱ ᱩᱱ ᱩᱱᱱᱚᱛᱤ ᱦᱩᱭᱩᱜᱼᱟ ᱵᱟᱝ ᱱᱚᱜᱼᱚᱭ ᱦᱚᱭᱛᱚ ᱡᱟᱸᱦᱟᱭ ᱯᱚᱧᱪᱟᱭᱤᱛ ᱨᱮᱱ ᱯᱨᱚᱫᱷᱟᱱ ᱫᱷᱚᱨᱚ ᱟᱵᱚ ᱥᱟᱱᱛᱟᱲ ᱡᱩᱫᱤ ᱛᱟᱦᱮᱱᱟ ᱛᱟᱦᱚᱞᱮ ᱫᱚ ᱩᱱᱤ ᱫᱚ ᱡᱩᱫᱤ ᱜᱚᱨᱚᱵᱽ ᱜᱚᱨᱚᱡᱽ ᱛᱟᱦᱮᱱ ᱛᱟᱭ ᱠᱷᱟᱡ ᱛᱟᱦᱞᱮ ᱟᱵᱚ ᱫᱚ ᱱᱤᱭᱟᱹ ᱫᱚᱵᱚᱱ ᱟᱥᱚᱜ ᱜᱮᱭᱟ ᱡᱮ ᱥᱟᱱᱛᱟᱲ ᱠᱟᱱᱟᱭ ᱯᱨᱚᱫᱷᱟᱱ ᱛᱟᱨ ᱢᱟᱱᱮ ᱟᱵᱚᱣᱟᱜ ᱡᱟᱦᱟᱸ ᱟᱸ ᱠᱟᱹᱢᱤ ᱠᱟᱱ ᱛᱟᱵᱚᱱᱟ ᱟᱸ ᱚᱱᱟ ᱦᱚᱭᱛᱚ ᱥᱚᱞᱦᱮᱛᱮ ᱦᱩᱭᱩᱜ ᱛᱟᱵᱚᱱᱟ ᱾ ᱥᱮ ᱦᱟᱸᱰᱮ ᱱᱟᱰᱮ ᱫᱟᱹᱲ ᱵᱟᱲᱟ ᱵᱟᱝ ᱦᱩᱭᱩᱜ ᱛᱟᱵᱚᱱᱟ ᱥᱮ ᱴᱚᱞᱟ ᱯᱟᱲᱟ ᱨᱮᱭᱟᱜ ᱡᱟᱦᱟᱱᱟᱜ ᱟᱸ ᱨᱟᱥᱛᱟ ᱜᱷᱟᱴ ᱦᱩᱭ ᱦᱚᱪᱚᱱᱚᱜ ᱥᱮ ᱡᱟᱦᱟᱱᱟᱜ ᱠᱚᱞ ᱦᱩᱭ ᱦᱚᱪᱚᱱᱚᱜ ᱡᱟᱦᱟᱱᱟᱜ ᱜᱮ ᱦᱩᱭ ᱦᱚᱪᱚᱱᱚᱜ ᱟᱵᱚᱣᱟᱜ ᱩᱱᱤ ᱵᱩᱡᱷᱟᱹᱣ ᱧᱟᱢ ᱛᱟᱵᱚᱱᱟᱭ ᱪᱮᱫ ᱞᱟᱹᱠᱛᱤ ᱠᱟᱱ ᱛᱟᱵᱚᱱᱟ ᱪᱮᱫ ᱵᱟᱝ ᱾ ᱦᱩᱸ ᱝᱠᱟ ᱵᱷᱟᱛᱮ ᱟᱨᱠᱤᱧ ᱞᱟᱹᱭ ᱦᱚᱪᱚᱭ ᱫᱟ ᱤᱧ ᱾
ᱦᱩᱸ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ
ᱟᱫᱚ ᱦᱟᱸᱜ ᱟᱭᱢᱟ ᱡᱟᱭᱜᱟ ᱨᱮᱵᱚᱱ ᱧᱮᱞ ᱫᱟᱛᱚ ᱡᱮ ᱫᱤᱠᱩ ᱜᱮᱠᱚ ᱞᱟᱦᱟᱣ ᱠᱟᱱᱟ ᱾ ᱟᱫᱚ ᱩᱱᱠᱩ ᱴᱷᱮᱱ ᱦᱟᱸᱜ ᱟᱵᱩ ᱠᱷᱩᱵ ᱮᱠᱴᱟ ᱨᱚᱲ ᱦᱚᱸ ᱵᱟᱵᱚ ᱵᱟᱵᱚᱱ ᱨᱚᱲ ᱫᱟᱲᱮᱭᱟᱜ ᱠᱷᱟᱱ ᱦᱚᱭᱛ ᱮᱞᱟᱣ ᱦᱚᱸ ᱵᱟᱠᱚ ᱮᱞᱟᱣ ᱟᱠᱟᱜ ᱛᱟᱵᱚᱱᱟ ᱚᱝᱠᱟ ᱦᱩᱭᱩᱜ ᱠᱟᱱᱟ ᱾
ᱦᱚᱭ ᱦᱚᱭ ᱟᱨ ᱟᱵᱚ ᱨᱮᱱ ᱦᱚᱲ ᱠᱚ ᱛᱟᱦᱮᱸ ᱞᱮᱱ ᱠᱷᱟᱱ ᱚᱸᱰᱮ ᱠᱩᱠᱞᱤ ᱵᱚᱱ ᱫᱚᱦᱚ ᱫᱟᱲᱮᱭᱟᱜᱼᱟ ᱱᱩᱠᱩ ᱢᱟᱫᱽᱫᱷᱚᱢ ᱛᱮ ᱦᱚᱭ
ᱦᱮᱸ ᱜᱚᱝᱠᱮ ᱱᱤᱭᱟᱹᱴᱟᱜ ᱠᱚᱞ ᱫᱚᱞᱟᱝ ᱢᱩᱪᱟᱹᱫ ᱞᱮᱜᱮ ᱦᱟᱸᱜ ᱟᱹᱞᱤᱧ ᱞᱤᱧ ᱠᱚᱞ ᱵᱮᱱᱟ ᱦᱟᱸᱜ ᱾
ᱦᱚᱭ ᱱᱚᱜᱼᱚᱭ ᱛᱚ ᱥᱚᱢᱚᱭ ᱠᱚᱦᱚᱸ ᱪᱟᱵᱟ ᱦᱮᱡ ᱮᱱ ᱜᱮᱭᱟ ᱟᱫᱚ
ᱦᱩᱸ
ᱦᱮᱸ ᱛᱚ